ᱦᱮᱞᱳ
ᱦᱚᱸ ᱡᱚᱦᱟᱨ ᱜᱮ ᱞᱤᱧ ᱞᱟᱹᱭᱟ
ᱡᱚᱦᱟᱨ ᱜᱮ
ᱚ ᱪᱮᱫ ᱞᱮᱠᱟ ᱢᱮᱱᱟᱜ ᱵᱤᱱᱟ
ᱟᱹᱞᱤᱧ ᱫᱚ ᱢᱚᱡᱽ ᱜᱮ ᱟᱵᱮᱱ ᱜᱮ
ᱦᱚᱸ ᱟᱹᱞᱤᱧ ᱦᱚᱸ ᱵᱮᱥ ᱜᱮ ᱢᱮᱱᱟᱜ ᱟᱠᱟᱫ ᱞᱤᱧᱟᱹ ᱚᱲᱟᱜ ᱠᱚᱨᱮ ᱪᱮᱫ ᱞᱮᱠᱟ ᱢᱮᱱᱟᱜ ᱵᱟᱲᱟ ᱯᱮᱭᱟ
ᱦ ᱚᱲᱟᱜ ᱠᱚᱨᱮ ᱦᱚᱸ ᱡᱚᱛᱚᱜᱮ ᱵᱮᱥ ᱜᱮ ᱢᱮᱱᱟᱜ ᱠᱚᱣᱟ ᱟᱨ ᱟᱯᱮ ᱨᱮᱱ
ᱟᱪᱪᱷᱟ ᱟᱞᱮ ᱨᱮᱦᱚᱸ ᱱᱟᱦᱱᱟᱜ ᱵᱮᱥ ᱜᱮ ᱢᱮᱱᱟᱜ ᱞᱮᱭᱟ ᱱᱤᱛᱚᱜ ᱫᱷᱟᱹᱵᱤᱡ ᱛᱮᱢᱟ ᱟᱨ ᱫᱟᱜ ᱡᱟᱹᱯᱩᱫ ᱠᱚ ᱪᱮᱫ ᱞᱮᱠᱟ
ᱫᱟᱜ ᱫᱚ ᱟᱹᱰᱤ ᱠᱟᱡᱟᱠᱮᱭ ᱫᱟᱜ ᱮᱫᱟ ᱱᱤᱛ ᱟᱹᱞᱤᱧ ᱫᱚ ᱚᱱᱟ ᱛᱮᱞᱤᱧ ᱜᱤᱛᱤᱡ ᱠᱟᱱᱟ ᱫᱟᱜ ᱫᱟᱭ ᱯᱩᱨᱟ
ᱟᱪᱪᱷᱟ ᱦᱳᱭᱛᱚ
ᱟᱨ ᱟᱯᱮ ᱥᱮᱫ ᱫᱚ ᱵᱟᱭ ᱫᱟᱜᱮᱫ ᱛᱮ
ᱟᱞᱮᱥᱮᱫ ᱫᱚ
ᱛᱮᱦᱮᱧ ᱫᱚ ᱵᱟᱭ ᱫᱟᱜᱮᱜᱼᱟ ᱦᱚᱞᱟ ᱵᱟᱭ ᱮᱫᱮ ᱫᱟᱜ ᱟᱠᱟᱫ-ᱟ ᱟᱫᱚ ᱛᱮᱦᱮᱧ ᱢᱟ ᱟᱸᱲᱜᱟᱷᱟᱛ ᱠᱷᱚᱱ ᱜᱮ ᱮ ᱯᱷᱟᱫᱟ ᱟᱠᱟᱜ-ᱟ
ᱟᱪᱪᱷᱟ
ᱦᱳᱭ
ᱪᱮᱫ ᱞᱮᱠᱟ ᱪᱚᱭ ᱫᱟᱜ ᱮᱜ ᱠᱟᱱ ᱛᱚᱵᱮ ᱟᱞᱮ ᱥᱮᱱᱮ ᱫᱟᱜ ᱮᱫᱟ ᱟᱯᱮᱥᱮᱱ ᱫᱚ ᱵᱟᱝ
ᱦᱳᱭ ᱦᱳᱭ
ᱟᱨ ᱛᱚᱵᱮ ᱠᱟᱹᱢᱤ ᱠᱚᱫᱚ ᱪᱮᱫ ᱠᱚ ᱦᱩᱭ ᱵᱟᱲᱟᱜ ᱠᱟᱱᱟ
ᱟ ᱠᱟᱹᱢᱤ ᱠᱚᱫᱚ ᱪᱮᱫ ᱵᱟᱝ ᱟᱨ ᱱᱤᱛᱚᱜ ᱫᱚ ᱱᱟᱜ ᱪᱟᱹᱥ ᱠᱟᱹᱢᱤ ᱨᱮᱜᱮ ᱦᱩᱲᱩ ᱨᱚᱦᱚᱭ
ᱟᱪᱪᱷᱟ
ᱦᱳᱭ
ᱛᱚ ᱨᱚᱦᱚᱭ ᱠᱚᱫᱚ ᱠᱚᱢᱯᱞᱤᱴ ᱮᱱ ᱛᱟᱯᱮᱭᱟ
ᱟᱺ ᱟᱹᱣᱨᱤᱭᱟᱜ ᱠᱚᱢᱯᱞᱤᱴ ᱫᱚ ᱟᱹᱣᱨᱤ ᱠᱚᱢᱯᱞᱤᱴᱚᱜᱼᱟ ᱱᱟᱦᱟᱜ ᱟᱫᱚ ᱱᱤᱛᱚᱜ ᱫᱷᱟᱹᱵᱤᱡ ᱛᱮ ᱪᱟᱹᱞᱩ ᱣᱟᱠᱟᱱ ᱜᱮᱭᱟ
ᱟᱪᱪᱷᱟ ᱟᱞᱞᱤᱥ ᱥᱮᱫ ᱫᱚ ᱢᱟᱱᱮ ᱯᱨᱟᱭ ᱵᱷᱟᱜᱽ ᱠᱚ ᱠᱚᱢᱯᱞᱤᱴ ᱠᱮᱫᱟ ᱟᱞᱮᱭᱟᱜ ᱦᱚᱸ ᱪᱟᱵᱟᱭᱮᱱᱟ ᱪᱟᱵᱟ ᱫᱚ ᱱᱤᱛ ᱠᱷᱟᱹᱞᱤᱭᱟ ᱢᱟᱱᱮ ᱪᱤᱠ ᱠᱚ ᱢᱮᱛᱟᱜ-ᱟ ᱜᱟᱪᱷᱤ ᱜᱚᱰᱟ ᱤᱱᱟ ᱢᱤᱫᱴᱮᱱ ᱠᱷᱮᱛ ᱜᱮ ᱥᱟᱨᱮᱡ ᱟᱠᱟᱱᱟ ᱤᱱᱟᱹ ᱫᱚ ᱵᱟᱞᱮ ᱨᱚᱦᱭᱟ ᱦᱳᱲᱩ ᱫᱚ ᱚᱱᱟ ᱛᱳᱫ ᱥᱚᱵᱡᱤ ᱠᱚ ᱪᱟᱥ ᱟᱵᱟᱫ ᱵᱟᱠᱷᱨᱟ ᱛᱮ ᱛᱟᱦᱮᱱᱟ
ᱟᱪᱪᱷᱟ ᱟᱯᱮ ᱥᱮᱫ ᱫᱚ ᱵᱤᱨ ᱢᱮᱱᱟᱜ-ᱟ ᱥᱮ ᱵᱟᱹᱱᱩᱜᱼᱟ ᱵᱤᱨ ᱠᱚᱫᱚ
ᱢᱮᱱᱟᱜ ᱜᱮᱭᱟ ᱵᱳᱴᱟᱱ ᱵᱤᱨ
ᱟᱪᱪᱷᱟ ᱵᱤᱨ ᱨᱮᱫᱚ ᱪᱮᱫ ᱠᱚ ᱧᱟᱢᱚᱜᱼᱟ
ᱪᱮᱫ ᱠᱚ ᱧᱟᱢᱚᱜᱼᱟ ᱵᱚᱞᱛᱮ ᱡᱚᱢ ᱡᱤᱱᱤᱥ
ᱡᱚᱢ ᱡᱤᱱᱤᱥ ᱦᱳᱭ ᱡᱚᱢ ᱡᱤᱱᱤᱥ ᱠᱚ
ᱡᱚᱢ ᱡᱤᱱᱤᱥ ᱠᱚᱫᱚ ᱟᱭᱢᱟ ᱠᱤᱪᱷᱩ ᱜᱮ ᱧᱟᱢᱚᱜᱼᱟ ᱧᱟᱢ ᱫᱚ
ᱟᱪᱪᱷᱟ
ᱡᱮᱢᱚᱱ ᱠᱤ ᱪᱮᱫ ᱠᱚ ᱢᱮᱛᱟᱜᱼᱟ ᱟᱢ ᱥᱟᱱᱛᱟᱨᱟ ᱧᱟᱢᱚᱜᱼᱟ ᱤᱱᱟᱹ ᱛᱟᱭᱱᱚᱢ ᱥᱟᱱᱛᱟᱨᱟ ᱞᱮᱠᱟᱜᱮ ᱟᱨ ᱢᱤᱫᱴᱮᱱ ᱛᱟᱦᱮᱱᱟ ᱚᱱᱟ ᱫᱚ ᱟᱹᱰᱤ ᱡᱳ ᱡᱳ ᱟᱵ ᱚᱱᱟ ᱡᱤᱱᱤᱥ ᱧᱟᱢᱚᱜᱼᱟ ᱢᱟᱱᱮ ᱞᱮᱵᱩ ᱠᱷᱚᱱ ᱟᱵ ᱛᱷᱚᱲᱟ ᱤᱭᱟᱹ ᱜᱮᱭᱟ ᱚᱱᱟ ᱫᱚ ᱴᱮᱯᱚᱞ ᱠᱚ ᱢᱮᱛᱟᱜ ᱟᱞᱮᱥᱮᱫ ᱫᱚ
ᱟᱪᱪᱷᱟ
ᱛᱚ ᱚᱱᱟ ᱧᱟᱢᱚᱜᱼᱟ ᱤᱱᱟᱹ ᱛᱟᱭᱱᱚᱢ ᱪᱮᱫ ᱠᱚ ᱢᱮᱛᱟᱜᱼᱟ ᱞᱚᱴᱠᱚ
ᱱᱟᱣᱟ ᱱᱟᱣᱟ ᱜᱮᱰᱷᱟᱜ ᱵᱟᱝ ᱟ ᱟᱞᱮᱥᱮᱫ ᱫᱚ ᱱᱟᱣᱟ ᱜᱮ ᱱᱟᱦᱟᱜ ᱞᱤᱧ ᱟᱸᱡᱚᱢᱮᱜᱼᱟ ᱟᱹᱞᱤᱧ ᱢᱟ ᱟᱫᱚ ᱪᱮᱫ ᱞᱮᱠᱟᱱ ᱡᱤᱱᱤᱥ ᱠᱟᱱᱟ ᱱᱚᱣᱟ ᱫᱚ
ᱞᱚᱴᱠᱚ ᱫᱚ ᱟᱸ ᱟᱵᱮᱱ ᱨᱳᱛᱷ ᱡᱟᱛᱨᱟ ᱵᱮᱱ ᱟᱸᱡᱚᱢ ᱠᱟᱫᱟ
ᱦᱮᱸ
ᱨᱚᱛᱷ ᱡᱟᱛᱨᱟ ᱵᱮᱱ ᱟᱸᱡᱚᱢ ᱠᱟᱫᱟ
ᱦᱳᱭ ᱦᱳᱭ ᱦᱳᱭ
ᱨᱚᱛᱷ ᱡᱟᱛᱨᱟ ᱨᱮ ᱡᱮ ᱚᱱᱟ ᱠᱟᱹᱴᱤᱡ ᱠᱟᱹᱴᱤᱡ ᱜᱳᱞ ᱜᱳᱞ ᱢᱟᱱᱮ ᱤᱭᱟᱹ ᱠᱚ ᱜᱤᱰᱤ ᱜᱮᱭᱟ ᱡᱮ ᱪᱟᱯᱟᱫ ᱜᱮᱭᱟ ᱠᱚ ᱚᱱᱟ ᱪᱮᱫ ᱯᱮ ᱢᱮᱛᱟᱜ-ᱟ
ᱵᱟᱹᱞᱤᱧ ᱴᱷᱤᱠᱟᱹ ᱫᱟᱲᱮᱭᱟᱜ ᱠᱟᱱ ᱜᱮᱭᱟ ᱱᱟᱦᱟᱜ ᱚᱱᱟ ᱡᱚ ᱫᱚ
ᱟᱸ ᱢᱟᱱᱮ ᱚᱱᱟ ᱫᱚ ᱟᱻ ᱢᱟᱨᱵᱮᱞ ᱞᱮᱠᱟ ᱛᱟᱦᱮᱱᱟ ᱵᱟᱴ ᱚᱱᱟ ᱠᱤᱪᱷᱩᱜᱟᱱ ᱞᱟᱹᱴ ᱴᱩ ᱢᱟᱨᱵᱮᱞ ᱠᱷᱚᱱ ᱱᱤᱛᱛᱮ ᱟᱯ ᱯᱮ ᱚᱱᱛᱮ ᱪᱮᱫ ᱠᱚ ᱢᱮᱛᱟᱜ-ᱟ ᱧᱩᱛᱩᱢ ᱚᱱᱟᱫᱚ ᱮᱛᱮ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜ ᱠᱟᱱ ᱛᱮ ᱡᱟᱹᱱᱤᱡ ᱟᱵᱤᱱ ᱵᱟᱵᱤᱱ ᱵᱩᱡᱷᱟᱹᱣ ᱫᱟ ᱟᱨ ᱟᱞᱮ ᱥᱮᱫ ᱫᱚ ᱚᱱᱟ ᱫᱚ ᱞᱚᱰ ᱠᱚ ᱠᱚ ᱢᱮᱛᱟᱜ ᱠᱟᱱᱛᱮ ᱟᱞᱤᱧ ᱫᱚ ᱞᱚᱰ ᱠᱚ ᱜᱮᱞᱤᱧ ᱞᱟᱹᱭ ᱠᱮᱫᱟ ᱛᱚ ᱚᱱᱟ ᱠᱚ ᱧᱟᱢᱚᱜ-ᱟ ᱦᱮᱸ ᱵᱤᱞᱤᱭᱟ
ᱟᱪᱪᱷᱟ
ᱵᱤᱞᱤᱜ-ᱟ ᱟᱫᱚ ᱚᱱᱟᱢ ᱡᱚᱢ ᱞᱮᱠᱷᱟᱱ ᱟᱹᱰᱤ ᱢᱚᱸᱡᱽ ᱟᱹᱭᱠᱟᱹᱜ-ᱟ ᱢᱟᱱᱮ ᱦᱮᱲᱮᱢ ᱦᱮᱲᱮᱢ ᱡᱚᱡᱚ ᱡᱚᱡᱚ
ᱟᱪᱪᱷᱟ ᱟᱪᱪᱷᱟ
ᱦᱮᱸ ᱤᱱᱟᱹ ᱛᱟᱭᱱᱚᱢ ᱟ ᱡᱮᱢᱚᱱ ᱠᱟᱞᱟᱡᱟᱢ ᱢᱟᱱᱮ ᱚᱱᱟ ᱚᱱᱟ ᱦᱚᱸ ᱛᱟᱦᱮᱱᱟ ᱟᱫᱚ ᱚᱱᱟ ᱫᱚ ᱱᱤᱛᱚᱜ ᱫᱚ ᱪᱟᱵᱟᱭᱱᱟ ᱢᱟᱱᱮ ᱵᱟᱨ ᱪᱟᱸᱫᱳ ᱞᱟᱦᱟ ᱧᱟᱢᱚᱜ ᱠᱟᱱ ᱛᱟᱦᱮᱱᱟ ᱚᱱᱟ ᱫᱚ ᱱᱤᱛᱚᱜ ᱫᱚ ᱢᱮᱱᱟ ᱦᱮᱸ ᱠᱩᱫ ᱵᱤᱞᱤ
ᱦᱳᱭ ᱚᱱᱟ ᱦᱮᱸᱫᱮ ᱦᱮᱸᱫᱮ ᱵᱤᱞᱤᱜ-ᱟ
ᱦᱮᱸ ᱵᱷᱤᱛᱨᱤ ᱨᱮ ᱡᱟᱝ ᱛᱟᱦᱮᱸᱱᱟ
ᱦᱳᱭ ᱦᱳᱭ ᱦᱳᱭ ᱚᱱᱟ ᱫᱚ ᱠᱩᱫᱽ ᱵᱤᱞᱤ
ᱦᱩᱭᱸ ᱚᱱᱟ ᱠᱚ ᱧᱟᱢᱚᱜ-ᱟ ᱵᱤᱨ ᱨᱮᱫᱚ ᱢᱟᱱᱮ ᱟᱹᱛᱩ ᱥᱮ ᱛᱮᱦᱚᱸ ᱦᱚᱲ ᱫᱟᱨᱮ ᱠᱚ ᱨᱚᱦᱚᱭ ᱜᱮᱭᱟ ᱚᱱᱟ ᱫᱟᱨᱮ ᱛᱮᱫᱚ ᱚᱱᱟ ᱵᱟᱴᱟᱢ ᱠᱚ ᱵᱮᱱᱟᱣ ᱠᱷᱟᱹᱛᱤᱨ ᱛᱮ ᱻ
ᱪᱮᱫ
ᱵᱟᱴᱟᱢ
ᱱᱚᱣᱟ ᱫᱚ ᱪᱮᱫ ᱵᱟᱴᱟᱢ ᱫᱚ
ᱟᱯᱮ ᱚᱲᱟᱜ ᱡᱮᱯᱮ ᱵᱮᱱᱟᱣ ᱜᱮᱭᱟ ᱥᱮ ᱚᱱᱟ ᱪᱮᱫ ᱛᱮᱯᱮ ᱵᱮᱱᱟᱣᱟ ᱟᱯᱮ ᱦᱳᱭ ᱦᱳᱭ ᱦᱳᱭ ᱠᱟᱴ
ᱟᱪᱪᱷᱟ ᱠᱟᱴ
ᱠᱟᱴ ᱟᱞᱮ ᱥᱮᱱ ᱫᱚ ᱚᱱᱟ ᱫᱚ ᱵᱟᱴᱟᱢ ᱞᱮ ᱢᱮᱛᱟᱜ-ᱟ
ᱟᱪᱪᱷᱟ ᱵᱟᱴᱟᱢ
ᱦᱩᱸ
ᱟᱪᱪᱷᱟ ᱴᱷᱤᱠ ᱜᱮᱭᱟ
ᱟᱨᱻ ᱮᱢᱱᱤ ᱟᱨ ᱡᱚᱢ ᱡᱤᱱᱤᱥ ᱫᱚ ᱯᱷᱚᱞ ᱨᱮᱫᱚ ᱱᱤᱭᱟᱹᱜᱮ ᱟᱨ ᱮᱠ ᱮᱴᱟᱜ ᱨᱮᱫᱚ ᱧᱟᱢᱚᱜ ᱜᱮᱭᱟ ᱚᱱᱟ ᱠᱚᱦᱚᱸ ᱟᱫᱚ ᱥᱮᱸᱫᱽᱨᱟ ᱡᱟᱹᱨᱩᱲᱟ ᱢᱟᱱᱮ
ᱦᱳᱭ ᱦᱳᱭ ᱯᱟᱱᱛᱮ ᱱᱟᱜ
ᱥᱮᱫ ᱦᱮ ᱦᱮᱸ ᱥᱮᱸᱫᱽᱨᱟ ᱞᱮᱠᱷᱟᱡ ᱫᱚ ᱟᱭᱢᱟ ᱠᱤᱪᱷᱩ ᱡᱚᱢ ᱡᱤᱱᱤᱥ ᱧᱟᱢᱚᱜ ᱜᱮᱭᱟ ᱵᱤᱨ ᱨᱮᱫᱚ ᱟᱨ ᱤᱥ ᱰᱮᱧᱡᱟᱨ ᱦᱚᱸ ᱚᱱᱟ ᱞᱮᱠᱟ ᱜᱮ ᱢᱮᱱᱟᱜ ᱟᱠᱟᱫᱟ ᱻ
ᱟᱪᱪᱷᱟ ᱟᱨ ᱞᱟᱹᱭᱮᱫ ᱟᱹᱞᱤᱧ ᱩᱫ ᱠᱚ ᱯᱩᱴᱠᱟᱹ ᱠᱚ ᱧᱟᱢᱚᱜ ᱟ ᱥᱮ ᱵᱟᱝᱟ
ᱩᱫ ᱫᱚ ᱢᱟᱱᱮ ᱪᱮᱫ ᱠᱟᱱ ᱪᱚ
ᱩᱫ
ᱚᱱᱟ ᱠᱩ ᱪᱤᱜᱠᱟ
ᱪᱷᱟᱹᱛᱩ ᱡᱟᱦᱟᱸ ᱩᱲᱤᱭᱟᱹ ᱛᱮᱠᱚ ᱢᱮᱛᱟᱜ ᱠᱟᱱᱟ ᱪᱷᱟᱹᱛᱩ ᱢᱟᱥᱨᱩᱢ᱾
ᱚ ᱢᱟᱥᱨᱩᱢ ᱦᱮᱸ ᱢᱟᱥ ᱨᱩᱢ ᱦᱚᱸ ᱧᱟᱢᱚᱜ ᱜᱮᱭᱟ ᱟᱫᱚ ᱟᱞᱮ ᱥᱮᱱ ᱫᱚ ᱟᱹᱰᱤ ᱰᱤᱯᱷᱨᱮᱱ-ᱰᱤᱯᱷᱨᱮᱸᱱ ᱢᱮᱱᱟᱜᱼᱟ ᱢᱟᱱᱮ ᱠᱟᱹᱴᱤᱡ ᱟᱜ ᱦᱚᱸ ᱧᱟᱢᱚᱜᱼᱟ ᱠᱟᱹᱴᱤᱡ-ᱠᱟᱹᱴᱤᱡ᱾ ᱚᱱᱟ ᱡᱩᱫᱟᱹ ᱧᱩᱛᱩᱢ ᱤᱱᱟᱹ ᱛᱟᱭᱱᱚᱢ ᱞᱟᱹᱴᱩ ᱞᱟᱹᱴᱩ ᱛᱟᱦᱮᱱᱟ ᱚᱱᱟ ᱡᱩᱫᱟᱹ ᱧᱩᱛᱩᱢ ᱤᱱᱟᱹ ᱛᱟᱭᱚᱢ ᱟᱨᱦᱚᱸ ᱢᱤᱰᱤᱭᱟᱢ ᱥᱟᱭᱤᱡᱽ ᱛᱟᱦᱮᱱᱟ ᱚᱱᱟ ᱡᱩᱫᱟᱹ ᱧᱩᱛᱩᱢ᱾
ᱟᱪᱪᱷᱟ ᱱᱚᱣᱟ ᱢᱟᱥᱨᱩᱢ ᱫᱚ ᱪᱮᱫ ᱯᱮ ᱢᱮᱱᱟ ᱟᱯᱮ ᱫᱚ ᱟᱞᱮ ᱡᱟᱦᱟᱸ ᱞᱮᱠᱟ ᱩᱫ ᱞᱮ ᱞᱟᱹᱭ ᱠᱮᱜᱼᱟ᱾
ᱟᱞᱮ ᱫᱚ ᱢᱟᱥᱨᱩᱢ ᱢᱟᱥᱨᱩᱢ ᱜᱮᱞᱮ ᱢᱮᱛᱟᱜᱼᱟ ᱟᱞᱮ ᱫᱚ᱾
ᱛᱟᱵᱟᱪᱪᱷᱟ᱾
ᱦᱮᱸ ᱢᱟᱥᱨᱩᱢ᱾ ᱧᱩᱛᱩᱢ ᱠᱤᱪᱷᱩᱜᱟᱱ ᱰᱤᱯᱷᱨᱮᱱᱴ ᱛᱟᱦᱮᱸᱱᱟ ᱡᱮ ᱠᱟᱹᱴᱤᱡ ᱟᱜ ᱫᱚ ᱚᱱᱟ ᱠᱚ ᱢᱮ ᱛᱟᱜᱼᱟ ᱟᱸᱻ ᱢᱟ-ᱢᱟᱲᱤ ᱢᱟᱲ ᱢᱟᱱᱮ ᱚᱱᱟ ᱠᱚ ᱢᱮᱛᱟᱜᱼᱟ ᱢᱟᱲ᱾ ᱢᱟᱲ ᱢᱟᱥᱨᱩᱢ ᱚᱱᱠᱟ ᱟᱨ ᱢᱤᱫᱴᱮᱱ ᱢᱤᱰᱤᱭᱟᱢ ᱥᱟᱭᱤᱡᱽ ᱛᱟ ᱦᱮᱸᱱᱟ ᱚᱱᱟ ᱫᱚᱠᱚ ᱢᱮᱛᱟᱜᱼᱟ ᱢᱟᱭᱱᱟ ᱢᱟᱥᱨᱚᱢ᱾ ᱤᱱᱟᱹ ᱛᱟᱭᱱᱚᱢ ᱞᱟᱹᱴᱩ-ᱞᱟᱹᱴᱩ ᱛᱟᱦᱮᱱᱟ ᱢᱟᱱᱮ ᱥᱟᱵ ᱠᱟᱜ ᱵᱮᱱ ᱢᱤᱫᱴᱮᱡ ᱜᱮ᱾ ᱚᱱᱠᱟ ᱮᱠ ᱰᱮᱲ ᱠᱤᱞᱳ ᱠᱟᱛᱮᱱ ᱦᱩᱭᱩᱜᱼᱟ ᱚᱱᱟ ᱫᱚᱠᱚ ᱦᱮᱸ᱾ ᱢᱟᱱᱮ ᱚᱱᱟ ᱫᱚ ᱟᱹᱰᱤ ᱞᱟᱹᱴᱩ-ᱞᱟᱹᱴᱩ ᱦᱩᱭᱩᱜᱼᱟ ᱥᱮ᱾ ᱢᱤᱫᱴᱮᱡ ᱜᱮ ᱮᱠ ᱠᱤᱞᱳ ᱫᱚ ᱜᱨᱮᱱᱴᱤ᱾ ᱟᱯᱮᱥᱮᱫ ᱫᱚ ᱚᱱᱠᱟᱱᱟᱜ ᱵᱟᱝ ᱧᱟᱢᱚᱜ ᱛᱮ ᱞᱟᱹᱴᱩ ᱞᱟᱹᱴᱩ᱾
ᱵᱟᱝᱟ ᱟᱞᱮ ᱫᱚ ᱢᱟᱱᱮ ᱦᱩᱰᱤᱧᱼᱦᱩᱰᱤᱧ ᱟᱜ ᱜᱮ ᱱᱟᱦᱟᱜ᱾ ᱤᱱᱠᱟᱹ ᱡᱟᱦᱟᱸ ᱯᱷᱩᱴᱟᱹᱣ ᱠᱚᱜᱼᱟ ᱵᱷᱩᱴᱟᱹᱜ ᱟᱛᱮ ᱯᱷᱩᱴᱟᱹᱜᱼᱟ ᱤᱱᱠᱟᱹ ᱢᱟᱱᱮ ᱩᱱᱟᱹᱜ ᱢᱟᱨᱟᱝ ᱢᱟᱨᱟᱝ ᱫᱚ ᱵᱟᱝ ᱟᱫᱚ ᱟᱞᱮ ᱥᱮᱫ ᱢᱟ ᱵᱟᱝ ᱜᱮ ᱧᱟᱢᱚᱜᱼᱟ ᱵᱩᱨᱩ ᱠᱚᱢᱟ ᱵᱟᱹᱱᱩᱜ-ᱟ᱾
ᱚᱱᱟᱛᱮ ᱱᱟᱦᱟᱜ ᱦᱳ ᱟᱫᱚ ᱠᱤᱨᱤᱧ ᱟᱛᱮ ᱟᱞᱮ ᱫᱚᱞᱮ ᱡᱚᱢᱟ᱾ ᱥᱚᱭ ᱴᱟᱠᱟ ᱠᱤᱞᱳ ᱠᱤ ᱰᱮᱲᱥᱚ ᱚᱱᱠᱟ᱾
ᱟᱪᱪᱷᱟ ᱟᱞᱮ ᱫᱚ ᱠᱤᱨᱤᱧ ᱛᱮ ᱛᱮᱫ ᱫᱚ ᱵᱟᱞᱮ ᱡᱚᱢ ᱜᱮᱭᱟ ᱢᱟᱱᱮ ᱟᱨ ᱡᱚᱠᱷᱚᱱᱮ ᱦᱩᱰᱩᱨ ᱟᱥᱮ
ᱦᱳᱭ ᱦᱳᱭ᱾
ᱦᱚᱸ ᱛᱚᱠᱷᱚᱱ ᱵᱤᱨ ᱛᱮ ᱪᱟᱞᱟᱣ ᱞᱮᱱ ᱠᱷᱟᱱ ᱢᱟᱱᱮ ᱚᱱᱟ ᱠᱚ ᱡᱤᱱᱤᱥ ᱫᱚ ᱧᱟᱢᱚᱜᱼᱟ᱾
ᱚ ᱟᱪᱪᱷᱟ᱾
ᱦᱩᱸ ᱟᱫᱚ ᱥᱮᱸᱫᱽᱨᱟᱭ ᱡᱟᱨᱩᱲᱟ ᱡᱮ ᱟᱢ ᱡᱚᱛᱚ ᱡᱟᱭᱜᱟ ᱨᱮᱢ ᱧᱟᱢᱟ ᱚᱱᱟ ᱠᱟᱛᱷᱟ ᱵᱟᱝ
ᱦᱳᱭ ᱟᱫᱚ ᱦᱩᱰᱩᱨ ᱞᱮᱠᱷᱟᱱ ᱧᱟᱢᱚᱜ-ᱟ᱾
ᱦᱮᱸ ᱦᱩᱰᱩᱨ ᱞᱮᱠᱷᱟᱱ ᱚᱱᱟ ᱫᱚ ᱢᱟᱱᱮ ᱚᱛ ᱠᱷᱚᱱ ᱯᱟᱲᱟᱜ ᱩᱰᱩᱠᱚᱜᱼᱟ ᱥᱮ᱾
ᱟᱪᱪᱷᱟ᱾
ᱛᱚ ᱩᱱ ᱡᱚᱠᱷᱚᱱ ᱜᱮ ᱚᱱᱟ ᱫᱚ᱾ ᱦᱩᱸ ᱟᱞᱮ ᱥᱮᱱ ᱫᱚ ᱩᱱ ᱨᱮᱜᱮ ᱧᱟᱢᱚᱜ-ᱟ ᱟᱨ ᱮᱥᱤ ᱥᱚᱢᱚᱭ ᱨᱮᱫᱚ ᱵᱟᱝ ᱧᱟᱢᱚᱜ-ᱟ᱾ ᱡᱚᱠᱷᱚᱱ ᱯᱩᱨᱟᱭ ᱦᱩᱰᱩᱨᱟ᱾
ᱱᱤᱛᱚᱜ ᱱᱤᱛᱚᱜ ᱡᱩᱫᱤ ᱫᱟᱜ ᱠᱮᱜᱼᱟᱭ ᱡᱩᱫᱤ ᱛᱟᱣ ᱨᱮᱦᱚ ᱵᱟᱭ ᱢᱟᱱᱮ ᱱᱤᱛᱚᱜ ᱫᱚ ᱵᱟᱭ ᱧᱟᱢᱚᱜ-ᱟ ᱢᱟᱱᱮ ᱚᱱᱟ ᱫᱚ ᱦᱩ ᱯᱩᱨᱟᱹ ᱦᱩᱰᱩᱨ ᱞᱮᱠᱷᱟᱱ ᱫᱚ ᱚᱱᱟ ᱫᱚ ᱯᱚᱥᱟᱜᱚᱜᱼᱟ ᱛᱟᱯᱚᱨᱮ ᱫᱚ ᱧᱟᱢᱚᱜᱼᱟ ᱚᱱᱠᱟ᱾
ᱦᱮᱸ᱾ ᱢᱟᱱᱮ ᱱᱚᱨᱢᱟᱞ ᱚᱱᱠᱟᱭ ᱫᱟᱜ ᱵᱟᱲᱟ ᱠᱮᱫᱟ ᱱᱚᱝᱠᱟ ᱨᱮᱫᱚ ᱛᱤᱥ ᱨᱮᱦᱚᱸ ᱵᱟᱭ ᱧᱟᱢ ᱠᱮᱫᱟ, ᱡᱩᱫᱤ ᱦᱩᱰᱩᱨ ᱟᱛᱮ ᱫᱟᱜ ᱫᱟᱭ ᱥᱮ ᱵᱮᱜᱚᱨ ᱫᱟᱜ ᱨᱮᱦᱚᱸᱭ ᱦᱩᱰᱩᱨ ᱮᱫᱟ ᱛᱚᱵᱮ ᱟᱢ ᱦᱩᱰᱩᱨ ᱛᱟᱭᱱᱚᱢ ᱟᱢ ᱪᱟᱞᱟᱜ ᱢᱮ ᱵᱮᱨ ᱛᱮ ᱛᱚᱵᱮ ᱫᱚᱢ ᱧᱟᱢᱟ ᱚᱱᱟ᱾
ᱦᱳᱭ᱾ ᱪᱷᱟ ᱟ ᱡᱩᱫᱤ ᱚᱱᱟ ᱡᱩᱫᱤ ᱚᱱᱟ ᱫᱚ ᱟᱨᱦᱚᱸ ᱛᱚᱯᱟ ᱨᱩᱣᱟᱹᱲᱚᱜᱼᱟ ᱥᱮ ᱚᱱᱟ ᱫᱚ ᱜᱚᱥᱚᱜᱼᱟ? ᱛᱮ ᱢᱟᱱᱮ ᱵᱮᱠᱟᱨᱚᱜ ᱚᱱᱟ ᱫᱚ᱾
ᱵᱟᱝ ᱚᱱᱟ ᱵᱮᱠᱟᱨᱚᱜᱼᱟ ᱡᱟ ᱚᱰᱳᱜ ᱮᱱ ᱫᱚ ᱛᱟᱭᱚᱢ ᱛᱮ ᱥᱮᱭᱟ ᱟᱥᱮ᱾
ᱟᱪᱪᱷᱟ ᱦᱳ ᱦᱳ᱾
ᱡᱚᱜᱼᱟ᱾ ᱛᱟᱭᱱᱚᱢ ᱛᱮ ᱚᱱᱟ ᱵᱩᱴᱟᱹ ᱢᱟ ᱢᱚᱛᱞᱚᱵ ᱚᱸᱰᱮ ᱛᱟᱦᱮᱸ ᱠᱟᱱᱟ ᱥᱮ ᱛᱮ ᱱᱮᱠᱥ ᱴᱟᱭᱤᱢ ᱟᱨᱦᱚᱸ ᱡᱚᱠᱷᱚᱱ ᱦᱩᱰᱩᱨ ᱵᱤᱡᱽᱞᱤ ᱠᱚ ᱦᱩᱭᱩᱜ-ᱟ ᱥᱮ ᱛᱚᱠᱷᱚᱱ ᱟᱨᱦᱚᱸ ᱚᱸᱰᱮ ᱠᱷᱚᱱ ᱩᱰᱩᱠᱚᱜ-ᱟ
ᱟᱪᱪᱷᱟ ᱚᱱᱟ ᱢᱟᱥᱨᱩᱢ ᱫᱚ ᱪᱮᱫ ᱯᱮ ᱧᱩᱛᱩᱢ ᱟᱜ-ᱟ
ᱚᱠᱟᱴᱟᱜ
ᱡᱟᱦᱟᱸ ᱦᱩᱰᱩᱨ ᱟᱛᱮ ᱧᱟᱢᱚᱜ-ᱟ
ᱚᱱᱟ ᱟᱞᱮ ᱫᱚᱞᱮ ᱢᱮᱛᱟᱜ-ᱟ ᱢᱟᱲ ᱢᱟᱲ
ᱟᱪᱪᱷᱟ
ᱦᱮᱸ
ᱟᱪᱪᱷᱟ ᱱᱚᱝᱠᱟ ᱠᱟᱬᱦᱟᱱ ᱫᱤᱱ ᱠᱚ ᱤᱭᱟᱹ ᱫᱤᱱ ᱠᱚᱫᱚ ᱵᱟᱭ ᱧᱟᱢᱚᱜ-ᱟ ᱚᱱᱟ ᱡᱟᱦᱟᱸᱨᱮ ᱞᱟᱹᱭ ᱠᱟᱬᱦᱟᱱ ᱩᱫ ᱢᱚᱛᱟᱢ ᱩᱫ ᱚᱱᱠᱟ ᱵᱟᱭ ᱧᱟᱢᱚᱜ-ᱟ
ᱚᱱᱟ ᱫᱚ ᱵᱟᱹᱞᱤᱧ ᱵᱩᱡᱷᱟᱹᱣ ᱞᱮᱫᱟ ᱪᱮᱫ ᱞᱮᱠᱟ ᱪᱚᱝ
ᱞᱟᱹᱭᱮᱫ-ᱟ ᱞᱤᱧ ᱠᱤ ᱡᱟᱦᱟᱸ ᱠᱟᱬᱦᱟᱱ ᱠᱟᱬᱦᱟᱱ ᱟᱯᱮ ᱥᱮ ᱵᱟᱝ ᱟᱯᱮ ᱵᱟᱹᱫᱽ ᱨᱮ
ᱠᱟᱬᱦᱟᱱ ᱡᱮᱥᱮ ᱠᱤ ᱦ
ᱵᱟᱹᱫᱽ ᱨᱮ ᱡᱟᱦᱟᱸ ᱠᱚ ᱠᱟᱬᱦᱟᱱᱟ ᱢᱟᱱᱮ ᱦᱩᱲᱩ ᱠᱚ ᱠᱟᱬᱦᱟᱱ ᱫᱚ
ᱨᱚᱦᱚᱭ
ᱨᱚᱦᱚᱭ ᱫᱚ ᱵᱟᱝᱟ ᱚᱱᱟ ᱢᱟᱠᱚ ᱞᱟᱜᱟᱣᱟ ᱠᱟᱬᱦᱟᱱ ᱟᱪᱪᱷᱟ ᱠᱩᱞᱤ ᱠᱚᱵᱤᱱ ᱦᱟᱜ ᱟᱯᱮ ᱥᱮᱫ ᱨᱮᱠᱚ ᱠᱟᱬᱦᱟᱱᱟ ᱥᱮ ᱵᱟᱝᱟ ᱜᱚᱜᱚ ᱟᱭᱳ-ᱵᱟᱵᱟ ᱠᱚ ᱠᱩᱞᱤ ᱠᱚ ᱢᱮ ᱟᱭᱳ ᱠᱟᱬᱦᱟᱱ ᱫᱚ ᱪᱮᱫ ᱠᱟᱱᱟ ᱚᱱᱟ
ᱠᱟᱲᱦᱟ ᱨᱟᱨᱤ ᱨᱮ ᱱᱟᱣᱟ ᱜᱤᱞᱤᱧ ᱟᱡᱚᱢ ᱜᱚᱫᱟ ᱠᱟᱲᱦᱟᱱ
ᱦᱳᱭ ᱚᱱᱟ ᱦᱟᱜ ᱠᱩᱞᱤ ᱠᱚᱵᱤᱱ
ᱵᱟᱝ ᱜᱮ ᱟᱞᱮ ᱥᱮᱫ ᱫᱚ ᱚᱱᱠᱟ ᱡᱟᱦᱟᱸᱭ ᱜᱮᱵᱮᱱ ᱠᱩᱞᱤ ᱠᱚᱫᱚ ᱵᱟᱠᱚ ᱞᱟᱹᱭ ᱫᱟᱲᱮᱭᱟᱜᱼᱟ ᱠᱟᱬᱦᱟᱱ ᱫᱚ ᱪᱮᱫ ᱠᱟᱱᱟ ᱥᱮ ᱵᱩᱡᱷᱟᱹᱣ ᱜᱮ ᱟᱹᱞᱤᱧ ᱵᱟᱹᱞᱤᱧ ᱵᱩᱡᱷᱟᱹᱣ ᱫᱟᱲᱮᱭᱟᱫ-ᱟ ᱪᱮᱫᱟᱜ ᱥᱮ ᱟᱞᱮ ᱱᱚᱛᱮ ᱫᱚ ᱚᱱᱠᱟᱱ ᱨᱚᱲ ᱜᱮ ᱵᱟᱞᱮ ᱟᱸᱡᱚᱢ ᱵᱟᱲᱟ ᱠᱟᱫᱟ ᱥᱮ
ᱟᱪᱪᱷᱟ
ᱢᱟᱱᱮ ᱚᱱᱟ ᱫᱚᱠᱚ ᱪᱮᱫ ᱞᱮᱠᱟᱭ ᱮᱫ ᱛᱮ
ᱚᱱᱟ ᱫᱚ ᱡᱟᱦᱟᱸ ᱦᱩᱲᱩ ᱱᱟᱸᱜ ᱠᱚ ᱮᱨ ᱠᱟᱜᱼᱟ ᱟᱯᱮ ᱫᱚ ᱯᱟᱞᱮ ᱯᱮ ᱨᱚᱦᱚᱭ-ᱟ ᱦᱩᱲᱩ ᱫᱚ
ᱦᱮᱸ
ᱚᱱᱟ ᱱᱟ ᱡᱟᱦᱟᱸ ᱠᱚ ᱮᱨ ᱠᱟᱜᱼᱟ ᱦᱮᱲᱦᱮᱫ ᱠᱮᱜᱼᱟ ᱠᱚ ᱦᱮᱲᱦᱮᱫ ᱯᱚᱨᱮ ᱚᱱᱟ ᱫᱚ ᱢᱟᱱᱮ ᱰᱟᱺᱝᱨᱤ ᱛᱮᱦᱚᱸ ᱠᱚ ᱠᱟᱰᱷᱟᱱ ᱜᱮᱭᱟ ᱟᱨ ᱵᱟᱝ ᱤᱭᱟᱹ ᱴᱨᱟᱠᱴᱚᱨ ᱛᱮ ᱦᱚᱸ ᱚᱱᱟ ᱫᱚ ᱮᱨ ᱠᱟᱜ ᱟᱢ ᱥᱮ ᱢᱟᱱᱮ ᱱᱚᱝᱠᱟᱢ ᱮᱨ ᱠᱟᱜ ᱠᱷᱟᱱ ᱫᱚ ᱡᱟᱦᱟ ᱱᱟᱜ
ᱢᱟᱱᱮ ᱯᱩᱨᱟᱹ ᱥᱩᱨ ᱥᱩᱨ ᱥᱩᱨ ᱥᱩᱨ ᱞᱟᱜᱟᱣ ᱠᱚᱜᱼᱟ ᱮᱨ ᱠᱟᱜ ᱫᱚᱢ ᱚᱱᱟ ᱫᱚ ᱥᱩᱨ ᱥᱩᱨ ᱵᱟᱝ ᱧᱩᱨ ᱠᱚᱜᱼᱟ ᱦᱩᱲᱩ ᱠᱚ ᱮᱱ ᱠᱷᱟᱱ ᱫᱚ ᱥᱩᱨ ᱥᱩᱨ ᱚᱱᱟ ᱫᱚ ᱚᱢᱚᱱ ᱠᱚᱜᱼᱟ ᱟᱫᱚ ᱚᱱᱟ ᱜᱮᱠᱚ ᱥᱤ ᱨᱩᱣᱟᱹᱲᱟᱜᱼᱟ ᱚᱱᱟ ᱜᱮ ᱦᱟᱸᱜ ᱠᱟᱰᱦᱟᱱ ᱫᱚ
ᱟᱪᱪᱷᱟ
ᱦᱳᱭ
ᱢᱟᱱᱮ ᱢᱤᱫ ᱫᱚᱢ ᱯᱮ ᱟᱯᱷᱚᱨᱟ ᱤᱱᱟᱹ ᱛᱟᱭᱱᱚᱢ ᱟᱨᱦᱚᱸ ᱯᱮ ᱥᱤ ᱨᱩᱣᱟᱹᱲ-ᱟ
ᱦᱳᱭ
ᱚᱱᱠᱟ ᱞᱮᱠᱷᱟᱱ ᱟᱫᱚ ᱵᱟᱝ ᱨᱟᱹᱯᱩᱫᱚᱜ-ᱟ ᱥᱮ ᱚᱱᱟᱫᱚ
ᱚᱱᱟ ᱫᱚ ᱵᱟᱭ ᱜᱩᱡᱩᱜᱼᱟ ᱚᱱᱟ ᱫᱚ ᱢᱟᱱᱮ ᱟᱨ ᱫᱚᱲᱦᱟ ᱚᱱᱟ ᱨᱮᱦᱮᱫ ᱠᱚ ᱚᱢᱚᱱ ᱠᱚᱜ ᱜᱮᱭᱟ ᱥᱮ ᱮᱱᱠᱷᱟᱱ ᱟᱨ ᱫᱚ ᱚᱱᱟ ᱫᱚᱭ ᱥᱟᱵ ᱨᱩᱣᱟᱹᱲ ᱜᱮᱭᱟ ᱚᱱᱟ ᱫᱚ ᱪᱷᱟᱲᱟ ᱪᱷᱟᱹᱰᱤᱜᱼᱟ ᱡᱟᱦᱟ ᱱᱟᱜ ᱯᱩᱨᱟᱹ ᱥᱩᱨ ᱥᱩᱨ ᱠᱚᱜᱼᱟ ᱞᱟᱜᱟᱣ ᱠᱚᱜᱼᱟ ᱚᱱᱟ ᱫᱚ ᱱᱟᱸᱜ ᱛᱟᱨᱯᱚᱨ ᱪᱷᱟᱰᱟ ᱪᱷᱟᱹᱰᱤ ᱱᱚᱝᱠᱟ ᱥᱤ ᱛᱮᱢᱟ ᱦᱟᱱᱛᱮ ᱱᱟᱛᱮᱼᱟ ᱮᱱᱠᱷᱟᱱ ᱫᱚ ᱪᱷᱟᱰᱟ ᱪᱷᱟᱹᱰᱤᱜᱼᱟ ᱟᱫᱚ ᱚᱱᱟᱜᱮ ᱱᱟᱸᱜ ᱠᱚ ᱞᱟᱹᱭ-ᱟ ᱠᱟᱲᱦᱟᱱ
ᱩᱸ ᱟᱞᱮ ᱥᱮᱫ ᱫᱚ ᱱᱚᱝᱠᱟ ᱫᱚ ᱵᱟᱠᱚ ᱦᱩᱭ ᱦᱚᱪᱚᱭ-ᱟ ᱢᱟᱱᱮ ᱢᱤᱫ ᱫᱚᱢ ᱟᱢ ᱨᱚᱦᱚᱭ ᱛᱟᱭᱱᱚᱢ ᱟᱨᱦᱚᱸ ᱚᱱᱟᱢ ᱥᱤᱭᱟᱜ-ᱟ ᱛᱚᱵᱮ ᱚᱱᱟ ᱢᱟ ᱜᱚᱡᱚᱜ-ᱟ
ᱚᱱᱟ ᱨᱚᱦᱚᱭ ᱨᱮᱫᱚ ᱵᱟᱝᱟ ᱡᱟᱦᱟᱸ ᱮᱨ ᱠᱟᱜ-ᱟ ᱠᱚ ᱨᱚᱦᱚᱭ ᱨᱮᱫᱚ ᱨᱚᱦᱚᱭ ᱨᱮᱫᱚ ᱠᱷᱟᱹᱞᱤ ᱠᱚ ᱦᱮᱲᱦᱮᱫ ᱫᱟ ᱜᱷᱟᱸᱥ ᱠᱚ ᱵᱟᱪᱷᱟᱣ-ᱟ
ᱟᱪᱪᱷᱟ
ᱦᱳᱭ ᱟᱨ ᱟᱞᱮ ᱥᱮᱫ ᱦᱚᱸᱠᱚ ᱨᱚᱦᱚᱭ ᱜᱮᱭᱟ ᱟᱫᱚ ᱡᱟᱦᱟᱸᱭ ᱟᱜ ᱦᱟᱸᱜ ᱢᱟᱱᱮ ᱵᱟᱹᱫ ᱠᱚᱛᱟᱭ ᱰᱷᱮᱨ ᱜᱮᱭᱟ ᱮᱱᱠᱷᱟᱱ ᱩᱱᱟᱹᱜ ᱢᱟ ᱥᱚᱢᱵᱷᱚᱵ ᱵᱟᱝ ᱟᱥᱮ ᱨᱚᱦᱚᱭ ᱢᱟ
ᱦᱩᱸ
ᱟᱫᱚ ᱚᱱᱟ ᱛᱮ ᱮᱨ ᱠᱟᱜ-ᱟ ᱠᱚ ᱟᱫᱷᱚᱢ ᱟᱫᱚᱱ ᱫᱚᱠᱚ ᱢᱟᱱᱮ ᱨᱚᱦᱚᱭ ᱠᱟᱜ-ᱟ ᱠᱚ
ᱟᱪᱪᱷᱟ ᱟᱫᱚ ᱚᱱᱟ ᱮᱨᱟᱜ ᱫᱚ ᱪᱮᱫ ᱞᱮᱠᱟ ᱦᱩᱭᱩᱜ ᱜᱮᱭᱟ ᱢᱚᱸᱡᱽ ᱜᱮ
ᱦᱚᱸ ᱴᱷᱤᱠ ᱜᱮ ᱦᱩᱭᱩᱜ-ᱟ ᱟᱫᱚ ᱮᱨ ᱫᱚ ᱱᱚᱝᱠᱟᱢ ᱮᱨ ᱜᱤᱰᱤ ᱠᱟᱜ-ᱟ ᱢᱟᱱᱮ ᱴᱷᱤᱠ ᱦᱤᱥᱟᱹᱵᱽ ᱵᱮᱥ ᱴᱷᱤᱠ ᱚᱲᱟᱜ ᱦᱳᱭᱳᱜ ᱢᱟ ᱫᱚᱨᱠᱟ ᱢᱤᱥᱛᱤ ᱮᱛᱟᱝ ᱦᱚᱸ ᱵᱟᱝᱟ ᱢᱤᱥᱛᱤ ᱰᱷᱮᱨ ᱦᱚᱸ ᱵᱟᱝ ᱵᱟᱠᱷᱟᱱ ᱫᱟᱹᱨᱭᱟᱹᱜ-ᱟ
ᱟᱪᱪᱷᱟ ᱢᱟᱱᱮ ᱚᱱᱟ ᱨᱮᱱᱟᱜ ᱯᱨᱚᱥᱮᱥ ᱫᱚ ᱟᱹᱰᱤ ᱰᱤᱯᱷᱮᱨᱮᱱᱴ ᱜᱮᱭᱟ
ᱦᱳᱭ ᱟᱫᱚ ᱱᱚᱣᱟ ᱫᱚ ᱟᱵᱚ ᱫᱚ ᱚᱱᱟ ᱡᱟᱦᱟᱸ ᱵᱚᱱ ᱨᱚᱦᱚᱭ ᱮᱜ-ᱟ ᱚᱱᱟ ᱫᱚ ᱛᱚᱲᱟᱭ ᱟᱢ ᱯᱷᱟᱥᱴ ᱛᱟᱨ ᱯᱚᱨᱮ ᱫᱚ ᱦᱟᱸᱜ ᱮᱢ ᱞᱚᱥᱚᱫ ᱠᱮᱜ-ᱟ ᱞᱚᱥᱚᱫ ᱠᱮᱫ ᱯᱚᱨᱮᱢ ᱵᱤᱫ ᱜᱤᱰᱤ ᱜᱤᱰᱤ ᱠᱟᱫᱟ ᱞᱟᱭᱤᱱ ᱞᱟᱭᱤᱱ ᱛᱮ